ᱦᱮᱸ ᱫᱟ ᱢᱟ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱜᱟᱱ ᱵᱟᱲᱟᱜ
ᱦᱮᱸ ᱢᱟ ᱛᱚᱵᱮᱟᱞᱟᱝ ᱦᱟᱟ ᱴᱚᱯᱤᱠ ᱞᱟᱝ ᱦᱟᱛᱟᱟ ᱴᱚᱯᱤᱠ ᱞᱟᱹᱭ ᱛᱟᱞᱟᱝ ᱢᱮ ᱥᱮ ᱤᱧ ᱞᱟᱹᱭ ᱛᱟᱞᱟᱝᱟ
ᱛᱮᱦᱮᱧᱟᱜ ᱴᱚᱯᱤᱠ ᱫᱚ ᱦᱩᱭᱩᱜ ᱠᱟᱱᱟ ᱠᱟᱞᱪᱟᱨ ᱵᱟᱨᱮᱛᱮ ᱴᱷᱤᱠ ᱜᱮᱭᱟ ᱢᱟᱱᱮ
ᱴᱷᱤᱠ ᱜᱮᱭᱟ ᱢᱟᱱᱮ
ᱟᱵᱚᱣᱟᱜ ᱥᱟᱱᱛᱟᱲ ᱥᱚᱢᱟᱡᱽ ᱨᱮᱭᱟᱜ ᱠᱟᱞᱪᱟᱨ
ᱴᱷᱤᱠ
ᱛᱚ ᱛᱷᱚᱲᱟ ᱤᱧ ᱠᱩᱞᱤ ᱢᱮᱭᱟ ᱛᱷᱚᱲᱟ ᱟᱢᱮᱢ ᱞᱟᱹᱭᱟ
ᱴᱷᱤᱠ
ᱵᱚᱞᱮ ᱠᱟᱞᱪᱟᱨ ᱨᱮᱭᱟᱜ ᱪᱮᱫ ᱪᱮᱫ ᱟᱱᱛᱟᱨ ᱢᱮᱱᱟᱜᱼᱟ
ᱦᱮᱸ
ᱟᱪᱪᱷᱟ ᱥᱚᱵᱮ ᱞᱟᱦᱟ ᱱᱚᱣᱟ ᱞᱟᱹᱭ ᱞᱮᱢ ᱵᱚᱞᱮ ᱢᱟᱺᱡᱷᱤ ᱛᱷᱟᱱ ᱨᱮ ᱟᱞᱮᱮᱥᱮᱫ ᱨᱮᱫᱚ ᱢ ᱯᱩᱡᱟᱟᱨ ᱟᱨ ᱵᱟᱯᱞᱟ ᱵᱤᱦᱟᱹ ᱨᱮᱜᱮᱠᱩ ᱪᱟᱞᱟᱜᱼᱟ ᱢᱟᱡᱟᱱ ᱪᱮᱫ ᱟᱯᱮᱮᱥᱮᱫ ᱦᱚᱸ ᱱᱚᱝᱠᱟ ᱜᱮ
ᱦᱮᱸ ᱡᱟᱦᱟᱸ ᱫᱚ ᱤᱧᱤᱧ ᱵᱟᱲᱟᱭᱟ ᱢᱟᱺᱡᱷᱤ ᱛᱷᱟᱱ ᱫᱚ ᱢᱟᱺᱡᱷᱤ ᱵᱟᱵᱟ ᱫᱚ ᱵᱟᱝ ᱚᱸᱰᱮ ᱫᱚ ᱡᱚᱛᱚ ᱦᱚᱲ ᱵᱚᱱ ᱯᱩᱡᱟᱹ ᱫᱟᱲᱮᱜ ᱜᱮᱭᱟ ᱡᱟᱦᱟᱸ ᱨᱮ ᱵᱟᱯᱞᱟ ᱠᱚ ᱦᱩᱭᱩᱜ ᱠᱟᱱᱟ ᱥᱮ ᱤᱱ ᱨᱮᱫᱚ ᱢᱟᱱᱮ ᱢᱟᱺᱡᱷᱤ ᱵᱟᱟᱜᱮ ᱚᱸᱰᱮ ᱦᱤᱲᱤᱡᱟ ᱠᱮ ᱵᱟᱸᱫ ᱱᱟᱩᱝᱠᱤ ᱵᱷᱩᱲᱤ ᱠᱚ ᱦᱤᱡᱩᱜᱼᱟ ᱚᱸᱰᱮ ᱩᱱᱤ ᱦᱲᱤᱡᱟ ᱟᱨ ᱡᱟᱦᱟᱸ ᱠᱚᱨᱮ ᱫᱚ ᱧᱮᱞ ᱟᱠᱟᱱᱟ ᱵᱚᱞᱮ ᱯᱨᱚᱛᱛᱮᱠ ᱟᱹᱛᱩ ᱨᱮ ᱡᱟᱦᱟᱸ ᱫᱚ ᱢᱟᱺᱡᱷᱤ ᱛᱷᱟᱱ ᱢᱮᱱᱟᱜᱼᱟ ᱚᱸᱰᱮ ᱫᱚ ᱥᱟᱯᱛᱟ ᱥᱟᱯᱛᱟ ᱨᱮ ᱟᱵᱚ ᱵᱚᱱ ᱫᱩᱲᱩᱵᱼᱟ ᱚᱸᱰᱮ ᱵᱚᱱ ᱵᱤᱱᱛᱤᱭᱟ ᱚᱸᱰᱮ ᱟᱵᱚ ᱫᱤᱞ ᱫᱟᱲᱮ ᱵᱚᱱ ᱠᱷᱚᱡᱚᱜᱼᱟ ᱟᱫᱚ ᱢᱟᱺᱡᱷᱤ ᱛᱷᱟᱱ ᱫᱚ ᱱᱚᱝᱠᱟᱱ ᱡᱟᱦᱟᱸ ᱠᱟᱱ ᱛᱟᱵᱚᱱᱟ ᱚᱸᱰᱮ ᱫᱚ ᱢᱟᱱᱮ ᱢᱟᱨᱡᱮᱱ ᱛᱤ ᱨᱮ ᱚᱸᱰᱮ ᱫᱚ ᱢᱟᱭᱟᱝ ᱵᱚᱱ ᱡᱚᱨᱚᱭᱟ ᱟᱨᱠᱟᱡ ᱫᱚ ᱢᱟᱺᱡᱷᱤ ᱵᱟ ᱢᱟᱺᱡᱷᱤ ᱵᱟᱵᱟ ᱠᱤᱱ ᱛᱟᱦᱮᱱᱟ ᱚᱸᱰᱮ ᱫᱚ ᱤᱧ ᱫᱚ ᱠᱷᱟᱹᱞᱤ ᱦᱮᱲᱮᱢ ᱦᱮᱲᱮᱢᱟᱜ ᱠᱤᱱ ᱡᱚᱢᱟ ᱢᱟᱱᱮ ᱪᱤᱱᱤ ᱞᱟᱹᱰᱩ ᱠᱤᱱ ᱡᱚᱢᱟ ᱾ ᱟᱫᱚ ᱢᱟᱺᱡᱷᱤ ᱛᱷᱟᱱ ᱨᱮᱫᱚ ᱡᱚᱛᱚ ᱦᱚᱲ ᱜᱤ ᱡᱚᱛᱚ ᱦᱚᱲ ᱵᱚᱱ ᱯᱩᱡᱟᱹ ᱫᱟᱲᱮᱭᱟᱜ ᱜᱮᱭᱟ ᱟᱵᱚ ᱠᱚᱲᱟ ᱦᱚᱯᱚᱱ ᱵᱚᱱ ᱯᱩᱡᱟᱹ ᱫᱟᱲᱮᱭᱟᱜ ᱜᱮᱭᱟ ᱥᱮ ᱵᱤᱱᱛᱤ ᱢᱮᱱᱟᱜ ᱠᱚᱛᱟᱵᱚᱱ ᱾ ᱦᱚᱴᱮᱸ ᱚᱸᱰᱮ ᱫᱚ ᱠᱟᱴᱤᱡ ᱵᱚ ᱯᱩᱡᱟᱹ ᱫᱟᱲᱮᱭᱟᱜ ᱜᱮᱭᱟ ᱾
ᱮᱠᱫᱚᱢ ᱮᱠᱫᱚᱢ ᱟᱨᱤᱧ ᱧᱮᱞ ᱠᱟᱜᱼᱟ ᱢᱟᱱᱮ ᱟᱵᱚᱣᱟᱜ ᱠᱟᱞᱪᱟᱨ ᱨᱮ ᱵᱚᱞᱮ ᱢᱟᱺᱡᱷᱤ ᱛᱷᱟᱱ ᱨᱮᱫᱚ ᱢᱟᱱᱮ ᱵᱟᱨᱭᱟ ᱵᱚᱸᱜᱟ ᱜᱮᱵᱚᱱ ᱯᱩᱡᱟᱹᱭ ᱠᱟᱱᱟ ᱯᱤᱞᱪᱩ ᱦᱟᱲᱟᱢ ᱯᱤᱞᱪᱩ ᱵᱩᱲᱦᱤ ᱾ ᱛᱚ ᱢᱤᱫ ᱵᱟᱨ ᱡᱟᱭᱜᱟ ᱨᱮ ᱤᱧ ᱧᱮᱞ ᱠᱟᱫᱟ ᱵᱚᱞᱮ ᱢᱟᱺᱡᱷᱤ ᱛᱷᱟᱱ ᱨᱮ ᱡᱟᱦᱟᱸ ᱟᱵᱚ ᱮᱠᱷᱟᱱ ᱯᱩᱡᱟᱹᱭᱟ ᱚᱸᱰᱮ ᱢᱤᱫ ᱵᱟᱨ ᱟᱹᱛᱩ ᱨᱮᱫᱚ ᱥᱮ ᱢᱤᱫ ᱵᱟᱨ ᱡᱟᱭᱜᱟ ᱨᱮᱫᱚ ᱵᱚᱞᱮ ᱯᱮ ᱡᱟᱜᱟ ᱠᱚ ᱪᱚᱰᱚᱨᱜᱼᱟ ᱾ ᱛᱚ ᱪᱮᱫ ᱟᱢ ᱱᱚᱣᱟᱢ ᱞᱟᱹᱭ ᱫᱟᱲᱮᱭᱟᱜᱼᱟ ᱠᱤ ᱯᱮ ᱡᱟᱭᱜᱟ ᱫᱚ ᱚᱠᱚᱭ ᱧᱩᱛᱩᱢ ᱛᱮᱠᱚ ᱪᱚᱰᱚᱨ ᱫᱟ?
ᱦᱮᱸ ᱤᱧᱟᱜ ᱟᱸᱡᱚᱢ ᱠᱟᱜ ᱜᱮᱭᱟ ᱡᱮᱭᱥᱮ ᱠᱤ ᱟᱢ ᱱᱤᱛᱢ ᱢᱮᱱ ᱞᱚᱭᱫᱟ ᱯᱞᱪᱩ ᱦᱟᱲᱟᱢ ᱯᱤᱞᱪᱩ ᱵᱩᱲᱦᱤ ᱠᱚ ᱦᱩᱨᱤᱡ ᱠᱤᱧ ᱠᱟᱱᱟ ᱢᱮᱱᱠᱷᱟᱱ ᱡᱟᱦᱟᱸ ᱫᱚ ᱯᱨᱚᱛᱷᱚᱢ ᱫᱚ ᱟᱞᱮ ᱜᱮᱞᱮ ᱛᱟᱦᱮᱸ ᱠᱟᱱᱟ ᱢᱟᱱᱮ ᱾ ᱱᱟᱭᱠᱮ ᱫᱚ ᱢᱟᱱᱮ ᱤᱧ ᱵᱟᱵᱟᱭ ᱛᱟᱦᱮᱸ ᱠᱟᱱᱟ ᱟᱫᱚ ᱾ ᱚᱱᱟ ᱵᱟᱲᱟᱭ ᱥᱮᱫ ᱛᱮ ᱟᱭᱢᱟ ᱦᱚᱲ ᱠᱚ ᱞᱟᱹᱭ ᱠᱤᱫᱤᱧ ᱫᱚ ᱵᱚᱞᱮ ᱯᱮᱭᱟ ᱠᱚ ᱦᱤᱡᱚᱜ ᱠᱟᱱᱟ ᱯᱮᱭᱟ ᱵᱚᱸᱜᱟ ᱢᱮᱱᱟᱜ ᱠᱚᱛᱟ ᱵᱚᱱᱟ ᱾ ᱯᱚᱛᱷᱚᱢ ᱢᱤ ᱫᱚ ᱤᱧ ᱫᱚ ᱱᱚᱠᱟ ᱞᱟᱹᱭᱫᱤᱧ ᱛᱟᱦᱮᱸᱱᱟ ᱫᱚ ᱯᱨᱚᱛᱷᱚᱢ ᱫᱚ ᱢᱮᱮ ᱛᱟᱞᱟ ᱠᱩᱞᱦᱤ ᱢᱟᱺᱡᱷᱤ ᱵᱟᱵᱟᱜ ᱾ ᱟᱨᱦᱚᱸ ᱢᱮᱱᱟᱭᱟ ᱥᱮᱠᱮᱱ ᱫᱚ ᱛᱟᱞᱟ ᱠᱩᱞᱦᱤ ᱢᱟᱟᱹᱡᱷᱤ ᱵᱟ ᱾ ᱟᱨ ᱞᱟᱥᱴᱮ ᱨᱮᱫᱚ ᱢᱮᱱᱟᱭᱟ ᱢᱟᱨᱟᱝ ᱵᱩᱨᱩ ᱚᱱᱠᱟ ᱠᱚ ᱞᱟᱹᱭ ᱠᱟᱫᱤᱧᱟᱹ ᱤᱧ ᱫᱚ ᱾
ᱮ ᱮᱠᱟᱞ ᱱᱟᱯᱟᱭ ᱠᱟᱛᱷᱟ ᱠᱟᱱ ᱜᱮᱭᱟ ᱾ ᱟᱨ ᱟᱨᱦᱚᱸ ᱟᱵᱚᱣᱟᱜ ᱠᱟᱞᱪᱟᱨ ᱨᱮ ᱱᱚᱝᱠᱟ ᱢᱤᱫᱴᱤᱡ ᱧᱮᱞ ᱠᱟᱜᱼᱟ ᱵᱚᱞᱮ ᱢᱤᱫ ᱵᱟᱨ ᱡᱟᱭᱜᱟ ᱨᱮ ᱡᱟᱦᱟᱸ ᱟᱵᱚᱣᱟᱜ ᱵᱟᱯᱞᱟ ᱦᱩᱭᱩᱜᱼᱟ ᱟᱵᱚᱣᱟᱜ ᱵᱟᱯᱞᱟ ᱠᱟᱞᱪᱟᱨ ᱢᱟ ᱢᱟᱱᱰᱣᱟᱭᱟᱵᱚᱱ ᱫᱟᱜ ᱵᱚᱱ ᱵᱟᱯᱞᱟᱭᱟ ᱾ ᱥᱚᱵ ᱦᱚᱲ ᱠᱚᱫᱚ ᱚᱱᱟ ᱥᱮ ᱡᱟᱦᱟᱸ ᱠᱚ ᱰᱟᱱᱥ ᱠᱚ ᱢᱮᱛᱟᱜᱼᱟ ᱚᱱᱟ ᱾ ᱥᱚᱵᱟᱨᱜᱤ ᱥᱟᱱᱛᱷᱟᱞᱤ ᱛᱮ ᱾ ᱛᱚ ᱢᱤᱫ ᱵᱟᱨ ᱡᱟᱭᱜᱟ ᱨᱮ ᱚᱱᱠᱟᱧ ᱧᱮᱞ ᱠᱟᱫᱟ ᱵᱚᱞᱮ ᱠᱟᱞᱪᱟᱨ ᱚᱱᱛᱮᱱᱟᱜ ᱡᱩᱫᱟᱹ ᱜᱮᱭᱟ ᱢᱟᱱᱮ ᱚᱱᱛᱮ ᱥᱚᱵᱟᱨᱤ ᱱᱚᱛᱮ ᱞᱮᱠᱟ ᱵᱟᱠᱚ ᱫᱚᱱᱟ ᱡᱟᱦᱟᱸ ᱰᱷᱚᱞ ᱨᱮ ᱾ ᱮᱱᱮᱭᱼᱟ ᱮᱱᱮᱡ ᱠᱟᱱ ᱛᱟᱦᱮᱸᱼᱟ ᱛᱚ ᱢᱤᱫ ᱵᱟᱨ ᱟᱹᱛᱩ ᱨᱮ ᱚᱱᱠᱟ ᱵᱟᱠᱚ ᱮᱱᱮᱼᱟ ᱪᱮᱫ ᱟᱯᱮ ᱥᱮ ᱦᱚᱸᱚᱱᱠᱟ ᱠᱚ ᱮᱱᱮᱡᱼᱟ ᱪᱮ ᱞᱮᱠᱟ ᱟᱞᱮ ᱥᱮᱱ ᱠᱚ ᱮᱱᱮᱡᱼᱟ ᱾ ᱥᱮ ᱟᱯᱮ ᱥᱮᱫ ᱫᱚ ᱵᱟᱠᱚ ᱮᱱᱮᱟᱜ?
ᱮᱱᱮ ᱵᱟᱹᱨᱭᱟᱹᱛ ᱠᱚ ᱮᱱᱮᱡ ᱠᱟᱛᱮᱜ ᱡᱟᱦᱟᱸ ᱫᱚ ᱱᱟᱹᱴᱭᱤᱭᱟᱹ ᱫᱚᱱ ᱦᱩᱭᱩᱜᱼᱟ ᱚᱱᱟᱴᱟᱜ ᱮᱢ ᱢᱮᱱ ᱫᱟ ᱥᱮ ᱚᱠᱟᱴᱟᱜ ᱮᱢ ᱢᱮᱱ ᱫᱟ
ᱱᱟᱹᱴᱣᱟ ᱫᱚᱱ ᱫᱚ ᱵᱟᱝ ᱱᱟᱹᱴᱣᱟ ᱫᱚᱱ ᱫᱚ ᱯᱟᱥᱮ ᱟᱯᱮ ᱥᱮᱱ ᱦᱩᱭᱩᱜ ᱜᱮᱭᱟ ᱾ ᱡᱟᱦᱟᱸ ᱫᱚ ᱫᱟᱜ ᱠᱚ ᱵᱟᱯᱞᱟᱭᱟ ᱩᱱ ᱡᱚᱠᱷᱚᱭ ᱟᱯᱮ ᱥᱮᱱ ᱠᱚ ᱫᱚᱱ ᱜᱮᱭᱟ ᱥᱮ ᱵᱟᱝ?
ᱦᱮᱸ ᱫᱟᱜ ᱵᱟᱯᱞᱟ ᱠᱚ ᱫᱚ ᱟᱞᱮ ᱥᱮᱱ ᱠᱚ ᱫᱚᱱ ᱜᱮᱭᱟ ᱡᱟᱦᱟᱸ ᱫᱚ ᱢᱟᱰᱣᱟᱭ ᱯᱩᱨᱟᱹᱣ ᱛᱚ ᱢᱟᱰᱣᱟ ᱠᱟᱛᱮᱫ ᱢᱟ ᱟᱨ ᱫᱟᱜ ᱵᱟᱯᱞᱟ ᱦᱚᱸ ᱦᱩᱭᱩᱜ ᱜᱮ ᱛᱚ ᱫᱟᱜ ᱵᱟᱯᱞᱟ ᱠᱚ ᱪᱟᱞᱟᱜᱼᱟ ᱾ ᱚᱸᱰᱮ ᱫᱚᱠᱚ ᱟᱞᱮ ᱛᱟᱲᱟᱢ ᱵᱟᱯᱞᱟ ᱦᱩᱭᱼᱟ ᱜᱮᱭᱟ ᱛᱚᱠᱷᱚᱡ ᱠᱚ ᱫᱚᱱ ᱜᱮᱭᱟ ᱚᱱᱠᱟ ᱧᱮᱞᱚᱜ ᱠᱟᱱᱟ᱾
ᱟᱪᱪᱷᱟ ᱟᱪᱪᱷᱟ ᱟᱨᱦᱚᱸ ᱟᱵᱚᱣᱟᱜ ᱠᱟᱞᱪᱟᱨ ᱥᱮ ᱟᱵᱚᱣᱟᱜ ᱨᱤᱛᱤ ᱨᱮᱣᱟᱡᱽ ᱨᱮ ᱵᱚᱞᱮ ᱢᱮᱱᱟᱜ ᱠᱟᱫᱟ ᱫᱟᱜ ᱵᱟᱯᱞᱟ ᱥᱩᱢᱚᱭ ᱫᱚ ᱠᱟᱹᱯᱤ ᱛᱟᱨᱣᱟᱲᱤ ᱟᱸᱜᱼᱥᱟᱨ ᱚᱱᱟ ᱠᱚ ᱤᱫᱤᱭᱟ ᱛᱚ ᱪᱮᱫ ᱟᱯᱮ ᱥᱮᱫ ᱠᱚ ᱤᱫᱤᱭ ᱜᱮᱭᱟ ᱚᱱᱟ ᱠᱚ ᱥᱮ ᱵᱟᱝ?
ᱦᱮᱸ ᱦᱮᱸ ᱮᱠᱫᱚᱢ ᱚᱱᱟ ᱫᱚ ᱮᱠᱫᱚᱢ ᱤᱫᱤ ᱞᱮᱠ ᱠᱟᱱ ᱜᱮᱭᱟ ᱚᱱᱟ ᱵᱟᱢ ᱤᱫᱤ ᱫᱟᱜ ᱫᱚ ᱵᱟᱝ ᱦᱩᱭᱩᱜᱼᱟ ᱚᱱᱟ ᱛᱮᱜᱮ ᱫᱟᱜ ᱵᱟᱯᱞᱟᱭ ᱫᱟ ᱚᱱᱟ ᱠᱟᱹᱯᱤ ᱛᱮ ᱥᱮ ᱚᱱᱟ ᱛᱟᱨᱣᱟᱨ ᱛᱮ ᱚᱸᱰᱮ ᱦᱩᱨᱩᱝ ᱫᱟ ᱾ ᱛᱚ ᱡᱟᱸᱦᱟ ᱩᱱᱤ ᱥᱚᱭᱛᱟᱱ ᱢᱮᱱᱟᱭᱟ ᱡᱟᱦᱟᱸ ᱫᱚ ᱵᱚᱱ ᱵᱚᱦᱮᱞᱮ ᱠᱟᱱ ᱛᱚ ᱩᱱᱤ ᱫᱚ ᱩᱱ ᱥᱚᱭᱛᱟᱱ ᱡᱟᱦᱟᱸ ᱛᱤᱱᱟᱹᱜ ᱜᱮ ᱢᱮᱱᱟᱜ ᱠᱚᱣᱟ ᱩᱱᱠᱩ ᱫᱚ ᱚᱱᱟ ᱜᱟᱹᱰᱭᱟᱹ ᱫᱟᱜ ᱫᱟᱜ ᱵᱟᱯᱞᱟ ᱢᱮᱱ ᱫᱚ ᱜᱟᱹᱰᱭᱟᱹ ᱜᱮ ᱵᱮᱱᱟᱣᱟ ᱚᱱᱟ ᱠᱚ ᱦᱩᱲᱩᱝ ᱫᱫᱟ ᱚᱸᱰᱮ ᱥᱟᱭᱛᱟᱞ ᱢᱮᱱᱟᱭᱟ ᱛᱚ ᱚᱱᱟ ᱠᱚ ᱤᱫᱤ ᱫᱚ ᱮᱠᱟᱞ ᱫᱚᱨᱠᱟᱨ ᱜᱮᱭᱟ ᱟᱨ ᱠᱚ ᱤᱫᱤᱭᱮᱫ ᱠᱟᱱ ᱜᱮᱭᱟ ᱟᱞᱮ ᱥᱮᱫ ᱦᱚᱸ ᱱᱚᱣᱟ ᱠᱟᱹᱯᱤ ᱠᱚ ᱛᱟᱨᱣᱟᱨ ᱠᱚ ᱥᱮ ᱥᱟᱨ ᱠᱚ ᱠᱟᱱ ᱜᱮᱭᱟ ᱟᱨ ᱤᱫᱤᱭᱮᱫ ᱠᱟᱱ ᱜᱮᱭᱟ
ᱮᱠᱟᱞ ᱮᱠᱟᱞ ᱟᱨᱦᱚᱸ ᱥᱟᱶ ᱥᱟᱶᱛᱮ ᱢᱟᱱᱮ ᱵᱚᱞᱮ ᱟᱯᱮ ᱥᱮᱫᱟᱜ ᱵᱟᱯᱞᱟ ᱨᱮᱫᱚ ᱚᱱᱠᱟ ᱦᱩᱭᱩᱜ ᱟᱥᱮ ᱵᱟᱝ ᱢᱮᱱ ᱠᱷᱟᱡ ᱟᱞᱮ ᱥᱮᱱᱟᱜ ᱵᱟᱯᱞᱟ ᱨᱮᱫᱚ ᱢᱟᱱᱮ ᱫᱟᱜ ᱵᱟᱯᱞᱟ ᱡᱚᱠᱷᱮᱡ ᱵᱟᱨᱮᱭᱟ ᱠᱩᱲᱤ ᱜᱤᱫᱽᱨᱟᱹ ᱪᱤᱛᱨᱤ ᱠᱤᱱ ᱢᱮᱱᱟᱜᱼᱟ ᱡᱟᱦᱟᱸ ᱫᱚ ᱠᱟᱸᱰᱟ ᱠᱟᱱᱟ ᱥᱮ ᱴᱷᱤᱞᱤ ᱠᱟᱱᱟ ᱚᱱᱟ ᱨᱮ ᱫᱟᱜ ᱠᱤᱱ ᱤᱫᱤᱭᱟ ᱚᱸᱰᱮ ᱪᱮᱫ ᱟᱯᱮ ᱥᱮᱫ ᱠᱚ ᱤᱫᱤᱭᱟ ᱥᱮ ᱵᱟᱝ
ᱦᱮᱸ ᱚᱱᱟ ᱠᱚ ᱤᱫᱤᱭᱮ ᱜᱮᱭᱟ ᱵᱟᱨᱮᱭᱟ ᱠᱤᱱ ᱛᱟᱦᱮᱸ ᱟ ᱛᱤᱛᱨᱤ ᱠᱩᱲᱤ ᱦᱮᱸ ᱩᱱᱠᱤᱱ ᱫᱚ ᱚᱱᱟ ᱠᱟᱸᱰᱟ ᱠᱚ ᱫᱤᱯᱤᱞ ᱤᱫᱤ ᱦᱚᱪᱚ ᱠᱤᱱᱟ ᱟᱨ ᱫᱤᱯᱤᱞ ᱟᱹᱜᱩ ᱦᱚᱪᱚ ᱠᱤᱱᱟ ᱦᱮᱸ ᱱᱚᱣᱟ ᱧᱮᱞ ᱠᱟᱱ ᱜᱮᱭᱟ ᱱᱚᱣᱟ ᱫᱚ ᱟᱞᱮ ᱥᱮᱫ ᱦᱚᱸ ᱦᱩᱭᱩᱜ ᱠᱟᱱ ᱜᱮᱭᱟ
ᱟᱪᱪᱷᱟ ᱛᱟᱨ ᱢᱟᱱᱮ ᱪᱮᱫ ᱞᱮᱠᱟ ᱟᱞᱮ ᱥᱮᱫ ᱦᱩᱭᱩᱜᱼᱟ ᱟᱯᱮ ᱥᱮᱫ ᱚᱱᱠᱟ ᱜᱮ ᱦᱩᱭᱩᱜ ᱠᱟᱱᱟ
ᱦᱩᱸ
ᱢᱟᱱᱮ ᱟᱵᱚᱣᱟᱜ ᱡᱟᱦᱟᱸ ᱠᱟᱞᱪᱟᱨ ᱫᱚ ᱢᱤᱫ ᱜᱮᱭᱟ ᱵᱚᱞᱮ ᱢᱟᱱᱮ ᱢᱤᱫ ᱵᱟᱨ ᱡᱟᱭᱟ ᱨᱮ ᱮᱴᱟᱜ ᱜᱮᱭᱟ ᱦᱮᱸᱥ ᱥᱮ ᱵᱟᱝ
ᱦᱮᱸ ᱟᱫᱚᱢ ᱡᱟᱭᱜᱟ ᱨᱮ ᱮᱴᱟᱜ ᱮᱴᱟᱜ ᱜᱮᱭᱟ ᱟᱨ ᱟᱵᱚ ᱱᱚᱣᱟ ᱱᱚᱛᱮ ᱫᱚ ᱢᱤᱫ ᱧᱚᱜ ᱜᱮᱭᱟ ᱟᱨ ᱟᱭᱢᱟ ᱡᱟᱭᱜᱟ ᱨᱮ ᱧᱮᱞ ᱠᱟᱱᱟ ᱟᱞᱟᱜᱽ ᱟᱞᱟᱜᱽ ᱠᱚ ᱩᱰᱩᱜᱠᱚᱜᱼᱟ ᱡᱟᱦᱟᱸ ᱠᱚᱨᱮ ᱢᱟ ᱧᱮᱞ ᱠᱟᱱᱟ ᱢᱟᱱᱮ ᱵᱟᱯᱞᱟ ᱨᱮ ᱟᱵᱚ ᱡᱟᱦᱟᱸ ᱫᱚ ᱦᱤᱡᱩᱜ ᱠᱚ ᱵᱟᱹᱨᱭᱟᱹᱛ ᱛᱚ ᱚᱱᱟ ᱵᱟᱯᱞᱟ ᱨᱮ ᱥᱟᱞᱟ ᱫᱟᱹᱲᱦᱤ ᱟᱛᱟᱝ ᱦᱩᱭᱩᱜᱼᱟ ᱚᱱᱟ ᱥᱟᱞᱟ ᱫᱟᱹᱦᱤᱲᱤ ᱫᱚ ᱟᱞᱮ ᱥᱮᱫ ᱫᱚ ᱦᱟᱸᱜ ᱢᱟᱱᱮ ᱠᱚᱲᱟ ᱠᱚ ᱟᱛᱟᱝ ᱟ ᱠᱩᱲᱤ ᱫᱚ ᱵᱟᱢ ᱟᱛ ᱟᱛᱟᱝ ᱫᱟᱲᱮᱭᱟᱜᱼᱟ ᱟᱜᱟᱨ ᱠᱩᱲᱤ ᱟᱛᱟᱝ ᱟ ᱛᱚᱵᱮ ᱟᱢ ᱩᱯᱚᱨᱮ ᱠᱟᱨᱣᱟᱭ ᱦᱩᱭᱩᱜᱼᱟ ᱡᱟᱦᱟᱸᱭ ᱵᱟᱯᱞᱟᱜ ᱠᱟᱱ ᱛᱚ ᱟᱭᱢᱟ ᱡᱟᱭᱜᱟ ᱨᱮ ᱱᱚᱣᱟ ᱧᱮᱞ ᱠᱟᱱᱟ ᱡᱮ ᱥᱟᱞᱟ ᱫᱟᱹᱲᱤᱦᱤ ᱢᱮᱛᱟᱜ ᱠᱟᱱ ᱱᱚᱣᱟ ᱠᱩᱲᱤ ᱦᱚᱲ ᱠᱚ ᱟᱛᱟᱝ ᱫᱟ ᱟᱫᱚ ᱤᱧ ᱫᱚ ᱵᱟᱹᱧ ᱞᱟᱹᱭ ᱫᱟᱲᱮᱭᱟᱜᱼᱟ ᱡᱟᱦᱟᱸ ᱠᱚᱨᱮ ᱠᱩᱲᱤ ᱠᱚ ᱵᱟᱝ ᱠᱟ ᱧᱮᱞ ᱠᱟᱱᱟ ᱥᱳᱥᱟᱞ ᱢᱤᱰᱤᱭᱟ ᱠᱚᱨᱮ ᱟᱫᱚ ᱟᱞᱮ ᱥᱮᱫ ᱫᱚ ᱠᱚᱲᱟ ᱦᱚᱲ ᱠᱚ ᱟᱛᱟᱝ ᱟ ᱟᱜᱟᱨ ᱠᱩᱲᱤᱢ ᱟᱛᱟᱝ ᱪᱚ ᱠᱮᱫᱮᱭᱟ ᱛᱚ ᱢᱟᱡᱷᱤ ᱵᱟᱵᱟ ᱟᱢ ᱫᱚ ᱟᱫᱚ ᱪᱮᱫ ᱞᱮᱠᱟ ᱟᱯᱮ ᱥᱮᱫ ᱵᱚᱞᱮ ᱡᱚᱛᱚ ᱠᱚ ᱟᱛᱟᱝ ᱫᱟ ᱠᱩᱲᱤ ᱦᱚᱸᱠᱚ ᱟᱛᱟᱝ ᱫᱟ ᱠᱚᱲᱟ ᱦᱚᱸ ᱪᱮᱫ ᱞᱮᱠᱟ ᱟᱯᱮ ᱥᱮᱫ
ᱵᱟᱝ ᱵᱟᱝ ᱟᱵᱚᱣᱟᱜ ᱠᱟᱞᱪᱟᱨ ᱟᱵᱚᱣᱟᱜ ᱡᱟᱦᱟᱸ ᱥᱟᱝᱥᱠᱨᱤᱛᱤᱠ ᱠᱟᱱᱟ ᱱᱚᱣᱟ ᱦᱤᱥᱟᱹᱵ ᱛᱮᱢᱟ ᱚᱠᱟᱴᱟᱜ ᱤᱭᱟᱹ ᱢᱟᱱᱮ ᱥᱮᱫᱟᱭ ᱦᱟᱯᱲᱟᱢ ᱠᱷᱚᱱᱟᱜ ᱡᱟᱦᱟᱸ ᱪᱟᱞᱟᱣ ᱤᱫᱤᱭᱳ ᱠᱟᱱᱟ ᱢᱟᱱᱮ ᱥᱟᱨᱟ ᱫᱟᱹᱲᱦᱤ ᱫᱚ ᱠᱚᱲᱟ ᱜᱮᱠᱚ ᱜᱟᱱᱚᱜᱼᱟ ᱦᱟᱸᱜ ᱠᱩᱲᱤ ᱫᱚ ᱵᱟᱝ ᱟᱨ ᱡᱟᱦᱟᱸ ᱡᱟᱭᱜᱟ ᱨᱮ ᱚᱱᱠᱟ ᱦᱩᱭᱩᱜ ᱠᱟᱱᱟ ᱛᱟᱨ ᱢᱟᱱᱮ ᱚᱸᱰᱮᱱ ᱠᱚ ᱦᱚᱲ ᱵᱟᱠᱚ ᱵᱟᱲᱟᱭᱟ ᱟᱵᱚᱣᱟᱜ ᱠᱟᱞᱪᱟᱨ ᱟᱵᱚᱣᱟᱜ ᱥᱟᱝᱥᱠᱨᱤᱛᱤᱠ ᱪᱮᱫ ᱞᱮᱠᱟ ᱠᱟᱱᱟ ᱟᱨ ᱟᱞᱮ ᱥᱮᱫ ᱫᱚ ᱱᱚᱝᱠᱟ ᱫᱚ ᱵᱟᱝ ᱟᱸᱡᱚᱢ ᱠᱟᱱᱟ ᱥᱮ ᱱᱚᱝᱠᱟ ᱫᱚ ᱵᱟᱝ ᱟᱸᱡᱚᱢᱚᱜᱼᱟ ᱡᱮ ᱠᱩᱲᱤ ᱥᱟᱞᱟ ᱫᱟᱹᱲᱦᱤᱭ ᱟᱛᱟᱝ ᱟ
ᱪᱮᱫᱟᱜ ᱥᱮ ᱚᱱᱟ ᱦᱟᱯᱲᱟᱢ ᱠᱷᱚᱱᱟᱜ ᱜᱮᱛᱚ ᱵᱟᱝ ᱧᱮᱞ ᱤᱫᱤ ᱠᱟᱱᱟ ᱟᱵᱩᱣᱟᱜ ᱠᱟᱞᱪᱟᱨ ᱟᱵᱚᱣᱟᱜ ᱥᱚᱝᱥᱠᱨᱤᱛ ᱫᱚ ᱦᱟᱯᱲᱟᱢ ᱜᱮᱠᱚ ᱞᱟᱹᱭ ᱪᱮᱫ ᱠᱟᱜ ᱵᱚᱱᱟ ᱵᱚᱞᱮ ᱟᱵᱚᱣᱟᱜ ᱱᱚᱝᱠᱟ ᱱᱚᱝᱠᱟ ᱠᱟᱱᱟ
ᱟᱵᱚ ᱫᱚ ᱵᱟᱵᱚᱱ ᱵᱟᱲᱟᱭ ᱠᱟᱱ ᱛᱟᱸᱦᱮᱱᱟ ᱛᱚ ᱟᱞᱮ ᱥᱮᱫ ᱫᱚ ᱱᱚᱣᱟ ᱠᱚᱫᱚ ᱵᱟᱝ ᱦᱩᱭᱩᱜ ᱠᱟᱱᱟ ᱦᱟᱸᱜ ᱦᱩᱭ ᱫᱚ
ᱟᱨ ᱟᱪᱪᱷᱟ ᱡᱟᱦᱟᱸ ᱠᱚ ᱢᱮᱱᱟ ᱱᱟᱴᱣᱟᱹ ᱫᱚᱱ ᱪᱮᱫ ᱱᱹᱴᱣᱟᱹᱫᱚᱱ ᱦᱚᱸ ᱟᱯᱮᱥᱮᱫ ᱦᱩᱭᱩᱜ ᱠᱟᱱ ᱜᱮᱭᱟ ᱥᱮ ᱵᱟᱝ ᱦᱩᱭᱩᱜ ᱠᱟᱱᱟ
ᱦᱮᱸ ᱱᱮᱴᱣᱟᱨᱠ ᱫᱚ ᱦᱩᱭᱩᱜ ᱠᱟᱱ ᱜᱮᱭᱟ ᱱᱣᱟᱨᱠ ᱫᱚ ᱫᱚ ᱢᱟᱱᱮ ᱵᱟᱱᱟᱣ ᱥᱟᱯᱟᱢᱟ ᱢᱟᱱᱮ ᱵᱟᱹᱨᱭᱟᱹᱛ ᱥᱮᱫ ᱨᱮᱱ ᱦᱚᱸ ᱟᱨ ᱱᱚᱛᱮᱱ ᱠᱚ ᱦᱚᱸ ᱠᱩᱲᱤ ᱥᱮᱮᱫ ᱨᱮᱱ ᱠᱚᱲᱟ ᱥᱮᱮᱫ ᱨᱮᱱ ᱵᱟᱱᱟᱨ ᱥᱮᱮᱫ ᱨᱮᱱ ᱱᱟᱟᱹᱴᱣᱟᱹ ᱫᱚᱱ ᱦᱩᱭᱩᱜ ᱠᱟᱱ ᱜᱮᱭᱟ ᱟᱨ ᱱᱟᱹᱴᱣᱟᱹ ᱫᱚᱱ ᱨᱮᱫᱚ ᱵᱚᱞᱮ ᱯᱷᱩᱞ ᱯᱮᱴ ᱦᱚᱨᱚᱜ ᱨᱮᱮᱫ ᱫᱚ ᱵᱟᱢ ᱫᱚᱱ ᱫᱟᱲᱮᱭᱟᱜᱼᱟ ᱱᱟᱹᱴᱩᱣᱟᱹ ᱫᱚ
ᱟᱫᱚ ᱱᱚᱣᱟ ᱨᱮ ᱫᱚ ᱯᱟᱹᱧᱪᱤ ᱰᱮᱸᱜᱟ ᱥᱟᱶᱛᱮ ᱫᱷᱩᱛᱤ ᱠᱟᱛᱮ ᱤᱧ ᱵᱚᱱ ᱫᱟᱲᱮᱭᱟᱜᱼᱟ ᱱᱚᱣᱟ ᱨᱮᱫᱚ
ᱟᱪᱪᱷᱟ ᱟᱪᱪᱷᱟ ᱟᱨ ᱦᱚᱸ ᱢᱤᱫᱴᱮᱱ ᱤᱧ ᱧᱮᱞ ᱠᱟᱜᱼᱟ ᱢᱟᱱᱮ ᱟᱵᱚᱣᱟᱜ ᱠᱟᱞᱪᱟᱨ ᱦᱤᱥᱟᱹᱵ ᱛᱮᱢᱟ ᱵᱚᱞᱮ ᱡᱟᱦᱟᱸ ᱜᱮ ᱟᱵᱚᱣᱟᱜ ᱢᱮᱱᱟᱜᱼᱟ, ᱵᱚᱞᱮ ᱵᱟᱹᱨᱭᱟᱹᱛ ᱠᱚ ᱫᱟᱨᱟᱢ ᱠᱟᱛᱮ ᱥᱮᱸᱫᱽᱨᱟ ᱜᱟᱱᱚᱜᱼᱟ ᱥᱮᱠᱩ ᱵᱟᱹᱥ ᱵᱤᱨ ᱜᱟᱱᱚᱜᱼᱟ ᱥᱮ ᱵᱷᱤᱛᱨᱤ ᱵᱚᱞᱚ ᱜᱟᱱᱚᱜᱼᱟ᱾ ᱛᱚ ᱢᱤ-ᱵᱟᱨ ᱴᱚᱴᱷᱟ ᱨᱤᱧ ᱧᱮᱞ ᱟᱠᱟᱫᱟ ᱢᱟᱱᱮ ᱵᱤᱱᱟᱹ ᱫᱟᱨᱟᱢ ᱛᱮ ᱵᱤᱱᱟᱹ ᱡᱟᱸᱜᱟ ᱟᱵᱩᱜ ᱵᱤᱱᱟᱹ ᱞᱚᱴᱟ ᱫᱟᱜ ᱛᱮ ᱵᱟᱹᱨᱮᱛ ᱵᱟᱵᱟ ᱟᱹᱛᱩ ᱵᱷᱤᱛᱤᱨ ᱠᱚ ᱵᱚᱞᱚᱜ ᱠᱟᱱᱟ ᱡᱟᱶᱟᱭ ᱠᱚᱲᱟ ᱵᱷᱤᱛᱨᱤ ᱵᱚᱞᱚᱜ ᱠᱟᱱᱟ ᱚᱲᱟᱜ ᱠᱚ ᱟᱫᱮᱨ ᱟᱫᱮᱭᱟ᱾ ᱟᱨ ᱥᱤᱸᱫᱽᱨᱟᱹ ᱫᱟᱱ ᱡᱟᱦᱟᱸ ᱵᱟᱹᱦᱩ ᱥᱤᱸᱫᱩᱨ ᱠᱟᱱᱟ ᱚᱱᱟ ᱦᱚᱸ ᱦᱩᱭᱩᱜ ᱠᱟᱱᱟ᱾ ᱛᱚ ᱪᱮᱜ ᱟᱯᱮ ᱥᱮᱜ ᱦᱚᱸ ᱱᱚᱝᱠᱟ ᱦᱳᱭᱳᱜ ᱜᱮᱭᱟ ᱥᱮ ᱡᱟᱦᱟᱸ ᱟᱵᱚᱣᱟᱜ ᱠᱟᱹᱞᱪᱟᱨ ᱞᱮᱠᱟ ᱛᱮ ᱠᱟᱱᱟ ᱵᱚᱞᱮ᱾ ᱟᱹᱛᱩ ᱠᱩᱞᱦᱤ ᱢᱩᱪᱟᱹᱫ ᱨᱮ ᱠᱚ ᱫᱟᱨᱟᱢ ᱠᱚᱣᱟ ᱤᱥᱠᱮ ᱵᱟᱫ ᱠᱚ ᱵᱚᱞᱚ ᱯᱟᱲᱟᱜᱼᱟ᱾
ᱦᱮᱸ ᱟᱞᱮ ᱥᱮᱫ ᱫᱚ ᱱᱚᱝᱠᱟ ᱢᱚᱱᱮ ᱦᱚᱭ ᱡᱟᱦᱟᱸ ᱫᱚ ᱵᱟᱹᱨᱮᱛᱚᱜ ᱠᱚ ᱦᱤᱡᱩᱜᱼᱟ ᱛᱚ ᱫᱟᱨᱟᱢ ᱢᱮᱭᱟᱭ ᱛᱚᱵᱮ ᱜᱮ ᱡᱟᱦᱟᱱᱟᱜ ᱮᱢ ᱪᱤᱠᱟᱹ ᱫᱟᱲᱮᱭᱟᱜᱼᱟ ᱟᱨ ᱵᱟᱭ ᱫᱟᱨᱟᱢ ᱢᱮᱠᱷᱟᱡ ᱫᱚ ᱦᱳᱭ ᱯᱚᱨᱮ ᱩᱱᱠᱩ ᱢᱟᱺᱡᱷᱤ ᱵᱟᱵᱟ ᱠᱟᱹᱢᱤ ᱞᱟᱜᱤᱜ ᱠᱚ ᱨᱚᱲᱟ ᱥᱮ ᱟᱛᱟᱣᱟ ᱡᱮᱥᱮ ᱵᱟᱹᱲᱮᱛᱚᱢ ᱦᱮᱡᱱᱟ ᱛᱚ ᱟᱢ ᱡᱟᱦᱟᱱᱟᱜ ᱵᱟᱢ ᱪᱤᱠᱟᱹ ᱫᱟᱲᱮᱭᱟᱜᱼᱟ, ᱵᱟᱝ ᱫᱚ ᱥᱟᱠᱟᱢ ᱮᱢ ᱦᱮᱡ ᱫᱟᱲᱮᱭᱟᱜᱼᱟ ᱵᱟᱝ ᱫᱚ ᱡᱟᱦᱟᱱᱟᱜ ᱮᱢ ᱯᱮᱴᱮᱡ ᱫᱟᱲᱮᱭᱟᱜ᱾ ᱛᱤᱱ ᱦᱟᱵᱤᱡ ᱩᱱᱠᱩ ᱵᱟᱠᱩ ᱫᱟᱨᱟᱢ ᱢᱮᱭᱟ, ᱞᱚᱴᱟ ᱫᱟᱜ ᱵᱟᱠᱩ ᱤᱫᱤ ᱟᱢᱟ ᱛᱚ ᱩᱱᱠᱩ ᱫᱷᱟᱹᱵᱤᱡ ᱫᱟ ᱪᱮᱫ ᱦᱚ ᱵᱟᱢ ᱪᱤᱠᱟᱹ ᱫᱟᱲᱮᱭᱟᱜᱼᱟ᱾ ᱵᱟᱝ ᱫᱚ ᱟᱹ ᱛᱩᱢ ᱵᱚᱞᱚ ᱫᱟᱲᱮᱭᱟᱜᱼᱟ ᱵᱟᱝ ᱫᱚ ᱵᱩᱨᱩ ᱞᱮ ᱡᱟᱸᱦᱟᱱᱟᱢ ᱯᱮᱴᱮᱡ ᱫᱟᱲᱮᱜ᱾ ᱦᱟᱱᱮ ᱠᱚ ᱫᱟᱨᱟᱢ ᱫᱟᱜ ᱢᱮᱭᱟ ᱰᱮᱨᱟ ᱠᱚ ᱩᱫᱩᱜ ᱟᱢᱟ᱾ ᱤᱥᱠᱮ ᱵᱟᱫ ᱜᱮ ᱟᱢ ᱡᱟᱦᱟᱱᱟᱜ ᱮᱢ ᱪᱤᱠᱟᱹ ᱫᱟᱲᱮᱭᱟᱜᱼᱟ, ᱢᱟᱱᱮ ᱡᱟᱦᱟᱱᱟᱜ ᱢᱟᱱᱮ ᱠᱟᱢ ᱪᱟᱞᱟᱣ ᱠᱟᱱᱟ ᱵᱟᱹᱨᱭᱟᱹᱛᱚᱜ ᱛᱚ ᱚᱱᱟ ᱟᱛᱩ ᱟᱢ ᱦᱟᱺᱰᱤ ᱯᱟᱹᱣᱨᱟᱹ ᱧᱩ ᱦᱚᱸ ᱵᱟᱢ ᱵᱚᱞᱚ ᱫᱟᱲᱮᱭᱟᱜᱼᱟ᱾ ᱡᱩᱫᱤ ᱠᱩ ᱵᱩᱡ ᱠᱮᱜ ᱢᱮᱭᱟ ᱟᱜᱟᱨ ᱱᱩᱭ ᱵᱟᱹᱨᱮᱛ ᱵᱟ ᱠᱟᱱᱟᱭ ᱟᱨ ᱚᱸᱰᱮ ᱟᱹᱛᱩ ᱵᱚᱞᱚᱭᱮᱱᱟ ᱦᱟᱺᱰᱤ ᱯᱟᱹᱣᱨᱟᱹ ᱧᱩ ᱢᱮᱱᱛᱮ᱾ ᱛᱚ ᱩᱱᱠᱩ ᱩᱯᱚᱨ ᱨᱮ ᱠᱟᱨᱣᱟᱭ ᱦᱩᱭᱩᱜᱼᱟ ᱚᱸᱰᱮᱱᱤᱡ ᱢᱟᱹᱡᱷᱤ ᱵᱟᱵᱟᱭ ᱠᱟᱨᱣᱟᱭ ᱮ ᱠᱚᱨᱟᱣᱟ ᱚᱱᱠᱟ ᱦᱩᱭᱩᱜ ᱠᱟᱱᱟ ᱟᱞᱮ ᱥᱮᱫ ᱫᱚ᱾ ᱵᱤᱱᱟᱹ ᱫᱟᱨᱟᱢ ᱫᱟᱜ ᱛᱮ ᱪᱤᱜ ᱵᱟᱢ ᱪᱮᱠᱟ ᱫᱟᱲᱮᱜᱼᱟ᱾ ᱫᱟᱨᱟᱢ ᱫᱟᱜ ᱢᱮᱭᱟ ᱠᱚ ᱰᱮ ᱰᱮᱨᱟ ᱠᱚ ᱩᱫᱩᱜ ᱟᱢᱟ᱾ ᱛᱚᱵᱮ ᱤᱱᱟᱹᱜ ᱜᱤ ᱩᱱ ᱫᱚ ᱟᱫᱚ ᱠᱚ ᱧᱟᱢ ᱠᱮᱫᱟ ᱟ ᱵᱟᱢ ᱫᱟᱲᱮᱭᱟᱜᱼᱟ
ᱮᱠᱟᱞ ᱮᱠᱟᱞ ᱮᱠᱫᱚᱢ᱾ ᱦᱮᱸ ᱫᱚᱢ ᱱᱟᱯᱟᱭ ᱠᱟᱛᱷᱟ ᱠᱟᱱ ᱜᱮᱭᱟ᱾ ᱟᱞᱮ ᱥᱮᱜ ᱦᱚᱸ ᱢᱟᱱᱮ ᱚᱱᱠᱟ ᱜᱮ ᱦᱩᱭᱩᱜᱼᱟ ᱡᱟᱦᱟᱱᱟᱜ ᱫᱚᱨ ᱫᱚ ᱵᱟᱹᱱᱩᱜᱼᱟ᱾ ᱟᱫᱚ ᱡᱟᱦᱟᱸ ᱞᱮᱠᱟᱢ ᱞᱟᱹᱭᱮᱜᱼᱟ ᱱᱟᱯᱟ ᱜᱮᱢ ᱞᱟᱹᱭ ᱠᱟᱜ ᱟᱢᱦᱚᱸ ᱟᱨ ᱟᱢᱟᱜ ᱱᱚᱣᱟ ᱠᱟᱛᱷᱟ ᱦᱚᱸ ᱱᱟᱯᱟᱭ ᱜᱮᱭᱟ᱾ ᱟᱞᱮ ᱥᱮᱜ ᱦᱚᱸ ᱱᱚᱝᱠᱟ ᱜᱮ ᱦᱩᱭᱩᱜᱼᱟ᱾ ᱟᱨ ᱟᱵᱩᱣᱟᱜ ᱠᱟᱞᱪᱟᱨ ᱨᱮᱢᱟ ᱱᱚᱝᱠᱟ ᱜᱮ ᱢᱮᱱᱟᱜ ᱟᱠᱟᱜᱼᱟ ᱡᱟᱦᱟᱱᱟᱜ᱾ ᱵᱟᱱᱩᱜᱼᱟ ᱟᱞᱮ ᱫᱚ ᱢᱮᱱᱠᱷᱟᱱ ᱢᱤᱫ-ᱵᱟᱨ ᱡᱟᱭᱜᱟ ᱨᱮ ᱧᱮᱞ ᱟᱠᱟᱱᱟ᱾ ᱢᱟᱱᱮ ᱜᱟ ᱟᱸᱡᱚᱢ ᱠᱟᱱᱟ ᱥᱮ ᱵᱟᱲᱟᱭ ᱦᱚᱸ ᱠᱟᱱᱟ ᱵᱚᱞᱮ ᱵᱤᱱᱟᱹ ᱫᱟᱨᱟᱢ ᱛᱮ ᱵᱟᱹᱦᱩ ᱠᱩ ᱥᱤᱸᱫᱩᱨᱮᱜ ᱠᱚᱣᱟ᱾ ᱟᱨ ᱡᱟᱦᱟᱸ ᱛᱟᱹᱠ ᱠᱤ ᱥᱟᱫᱟ ᱫᱟᱹᱲᱦᱤ ᱠᱚ ᱟᱛᱟᱝ ᱫᱟ ᱛᱚ ᱡᱟᱦᱟᱸ ᱱᱚᱝᱠᱟ ᱠᱚ ᱪᱮᱠᱟᱭᱟ ᱛᱚ ᱱᱚᱣᱟ ᱟᱵᱚ ᱥᱚᱢᱟᱡᱽ ᱠᱚ ᱠᱟᱬᱜᱩᱭᱮᱜᱼᱟ ᱮᱥᱠᱮ ᱵᱟᱫ ᱩᱱᱠᱩ ᱩᱯᱟᱹᱨᱮ ᱵᱚᱞᱮ ᱪᱮᱜ ᱚᱱᱠᱟ ᱤᱭᱟᱹ ᱢᱮᱱᱟᱜ ᱠᱟᱱᱟ ᱵᱤᱪᱟᱹᱨ ᱵᱟᱹᱭᱥᱤ ᱫᱩᱲᱩᱵ ᱜᱟᱱᱚᱜ ᱠᱟᱱᱟ ᱥᱮ ᱵᱟᱝ ᱜᱟᱱᱚᱜᱼᱟ?
ᱦᱮᱸ ᱟᱜ ᱱᱚᱣᱟ ᱨᱮᱫᱚ ᱵᱤᱪᱟᱹᱨ ᱵᱟᱹᱭᱥᱤ ᱫᱩᱲᱩᱵ ᱫᱚᱨᱠᱟᱨ ᱠᱟᱱᱟ ᱪᱮᱫᱟᱜ ᱥᱮ ᱟᱵᱚᱣᱟᱜ ᱠᱟᱞᱪᱟᱨ ᱨᱮᱫᱚ ᱱᱩᱝᱠᱟ ᱫᱚ ᱵᱟᱹᱱᱩᱜᱼᱟ ᱡᱮ ᱵᱤᱱᱟᱹ ᱫᱟᱨᱟᱢ ᱛᱮ ᱵᱟᱯᱞᱟ ᱦᱩᱭᱩᱜᱼᱟ ᱥᱮ ᱵᱤᱱᱟᱹ ᱫᱟᱨᱟᱢ ᱛᱮ ᱫᱟᱹᱦᱲᱤ ᱦᱩᱭᱩᱜᱼᱟ᱾ ᱟᱵᱚ ᱥᱚᱢᱚᱡ ᱫᱚ ᱱᱚᱣᱟᱜ ᱵᱚᱞᱮ ᱢᱮᱱᱟᱜ-ᱟ ᱵᱚᱞᱮ ᱫᱟᱨᱟᱢ ᱠᱚᱛᱮ ᱜᱮ ᱡᱚᱛᱚᱣᱟᱜ ᱦᱩᱭᱩᱜ-ᱟ, ᱵᱤᱱᱟᱹ ᱫᱟᱨᱟᱢ ᱥᱮ ᱵᱤᱱᱟᱹ ᱱᱟᱹᱴᱣᱟᱹ ᱫᱚᱱ ᱛᱮ ᱩᱱᱤ ᱤᱭᱟᱹᱭ ᱫᱟᱭ ᱵᱚᱞᱚᱜ ᱠᱟᱱᱟ ᱟᱛᱩ ᱜᱮ ᱱᱚᱣᱟ ᱫᱚ ᱟᱵᱚ ᱥᱚᱢᱟᱡᱽ ᱨᱮᱠᱚ ᱠᱟᱬᱜᱩᱭᱫᱟ ᱱᱚᱝᱠᱟ ᱵᱟᱝ ᱦᱩᱭᱩᱜ ᱫᱚᱨᱠᱟᱨ᱾
ᱮᱠᱟᱞ ᱮᱜᱟᱞ᱾ ᱧᱮᱞ ᱞᱮᱠᱷᱟᱡ ᱟᱵᱚᱣᱟᱜ ᱥᱟᱱᱛᱟᱲ ᱥᱚᱢᱟᱡᱽ ᱨᱮᱭᱟᱜ ᱠᱟᱞᱪᱟᱨ ᱟᱵᱚᱣᱟᱜ ᱨᱤᱛᱤ ᱨᱮᱣᱟᱡᱽ ᱟᱹᱰᱤ ᱱᱟᱯᱟᱭ ᱢᱮᱱᱟᱜ-ᱟ᱾ ᱟᱹᱰᱤ ᱡᱩᱫᱟᱹ ᱢᱮᱱᱟᱜ-ᱟ ᱮᱴᱟᱜ ᱥᱚᱢᱟᱡᱽ ᱠᱷᱚᱱᱟᱜ ᱦᱚᱸ, ᱟᱨᱼᱼ ᱚᱱᱠᱟᱜᱮ ᱟᱭᱢᱟ ᱜᱟᱱ ᱢᱮᱱᱟᱜ ᱠᱟᱫᱟ ᱡᱮᱭᱥᱮ ᱠᱤ ᱟᱯᱮ ᱥᱮᱫ ᱟᱯᱮ ᱥᱮᱫ ᱫᱚ ᱦᱩᱭᱩᱜ- ᱟ ᱥᱮ ᱵᱟᱝ ᱢᱮᱱᱠᱷᱟᱡ ᱟᱞᱮ ᱥᱮᱜ ᱠᱚ ᱵᱩᱡᱟᱹ, ᱡᱟᱦᱟᱸ ᱫᱚ ᱠᱚ ‌ᱢᱮᱛᱟᱜ-ᱟ ᱵᱩ ᱡᱟᱦᱮᱨ ᱠᱚ ᱯᱩᱡᱟᱹᱭᱟ᱾ ᱱᱚᱠᱟ ᱫᱟᱜ ᱫᱤᱱ ᱜᱤ᱾ ᱯᱟᱪᱮᱜ ᱟᱯᱮ ᱥᱮᱜ ᱦᱚᱸᱠᱚ ᱯᱩᱡᱟᱹᱭ ᱜᱮᱭᱟ ᱚᱱᱠᱟ?
ᱤᱧ ᱫᱚ ᱦᱟᱸᱜ ᱚᱠᱟᱨᱮ ᱵᱟᱹᱧ ᱟᱸᱡᱚᱢ ᱵᱟᱲᱟ ᱠᱟᱫᱟ ᱤᱧ ᱜᱤ ᱾ ᱟᱫᱚᱼᱼ ᱟᱭᱢᱟ ᱡᱟᱭᱜᱟ ᱨᱮ ᱯᱩᱡᱟᱹᱭ ᱠᱟᱱ ᱛᱟᱵᱚᱱᱟ ᱟᱨ ᱟᱭᱢᱟ ᱡᱟᱭᱜᱟ ᱨᱮ ᱵᱟᱠᱚ ᱯᱩᱡᱟᱹᱭ ᱫᱟ᱾
ᱱᱤᱛᱚᱜ ᱢᱟᱱᱮ ᱟᱵᱚᱣᱟᱜ ᱥᱚᱢᱟᱡᱽ ᱢᱟᱱᱮ ᱱᱤᱛᱚᱜ ᱪᱷᱤᱫᱤ ᱵᱤᱫᱤᱭ ᱠᱟᱱᱟ ᱢᱟᱱᱮᱼᱼ ᱟᱵᱚ ᱠᱷᱩᱫᱽ ᱵᱟᱹᱵᱩᱱ ᱵᱩᱡᱽ ᱴᱷᱤᱠ ᱫᱟ ᱟᱵᱚᱣᱟᱜ ᱚᱠᱟᱴᱟᱜ ᱠᱟᱱᱟ ᱚᱠᱟᱴᱟᱜ ᱵᱟᱝ ᱠᱟᱱᱟ ᱟᱫᱚᱼᱼ ᱟᱭᱢᱟ ᱡᱟᱭᱜᱟ ᱧᱮᱞ ᱚᱱᱠᱟᱱ ᱯᱩᱡᱟᱹ ᱵᱟᱝ ᱦᱩᱭᱩᱜ ᱠᱟᱱ ᱨᱮ ᱦᱚᱸ ᱟᱵᱚᱣᱟᱜ ᱯᱩᱡᱟᱹ ᱠᱟᱱᱟ, ᱵᱟᱝᱼᱼᱼ ᱠᱚᱨᱮ ᱱᱟᱜ ᱚᱱᱠᱟ ᱵᱚᱞᱮ ᱡᱮ ᱡᱟᱦᱮᱨ ᱛᱷᱟᱱ ᱨᱮᱼᱼ ᱵᱟᱦᱟ ᱯᱚᱨᱚᱵᱽ ᱠᱚ ᱦᱚᱸ ᱵᱟᱠᱚ ᱢᱟᱱᱟᱣᱮᱜ ᱠᱟᱱᱟ ᱱᱚᱝᱠᱟ ᱟᱸᱡᱚᱢ ᱵᱟᱲᱟᱣ ᱟᱠᱟᱱᱟᱼ
ᱤᱧ ᱟᱨᱼᱼ ᱪᱤᱠᱟᱼᱼ